ᱜᱚᱝᱠᱮ ᱟᱵᱮᱱᱟᱜ ᱨᱚᱲ ᱵᱟᱝ ᱟᱸᱡᱚᱢᱚᱜ ᱠᱟᱱ ᱪᱚ ᱦᱮᱸ ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ ᱦᱟᱸᱜ ᱟᱨ ᱛᱚᱵᱮ ᱪᱮᱫ ᱞᱮᱠᱟ ᱢᱮᱱᱟᱜ ᱵᱟᱲᱟ ᱯᱮᱭᱟ?
ᱟᱹᱞᱤᱧ ᱱᱮᱜ-ᱮ ᱢᱚᱴᱟ ᱢᱩᱴᱤ ᱢᱚᱴᱟᱢᱩᱴᱤ ᱢᱮᱱᱟᱜ ᱞᱤᱧᱟ᱾ ᱵᱮᱥᱤ ᱵᱟᱹᱲᱤᱡ ᱦᱚᱸ ᱵᱟᱝ ᱵᱮᱥᱤ ᱵᱷᱟᱜᱮ ᱦᱚᱸ ᱵᱟᱝ ᱠᱷᱟᱱ ᱟᱵᱮᱱ ᱜᱮ ᱦᱟᱸᱜ ᱠᱷᱟᱱ ᱚᱠᱟ ᱞᱮᱠᱟ?
ᱟᱪᱪᱷᱟ ᱟᱪᱪᱷᱟ ᱟᱹᱞᱤᱧ ᱫᱚ ᱱᱚᱜᱼᱚᱭ ᱱᱤᱛᱳᱜ ᱫᱷᱟᱹᱵᱤᱡ ᱢᱟ ᱮᱛᱮᱫ ᱱᱟᱯᱟᱭ ᱜᱮ ᱢᱮᱱᱟᱜ ᱞᱤᱧᱟ᱾ ᱟᱨ ᱥᱟᱶᱛᱮ ᱚᱲᱟᱜ ᱨᱮᱱ ᱦᱚᱸ ᱱᱟᱯᱟᱭ ᱜᱮ ᱢᱮᱱᱟᱜ ᱞᱮᱭᱟ᱾ ᱢᱟᱱᱮ ᱡᱚᱛᱚ ᱦᱚᱲᱜ ᱜᱮ ᱱᱟᱯᱟᱭ ᱜᱮ ᱢᱮᱱᱟᱜ ᱞᱮᱭᱟ ᱪᱚᱴ ᱪᱟᱸᱫᱳᱣᱟᱜ ᱫᱩᱞᱟᱹᱲ ᱫᱟᱭᱟ ᱛᱮᱜᱮ
ᱱᱟᱯᱟᱭ ᱛᱟᱦᱮᱞᱮᱱ ᱠᱷᱟᱱ ᱜᱮ ᱱᱟᱯᱟᱭ ᱠᱟᱛᱷᱟ ᱾
ᱮᱠᱟᱞ ᱟᱨ ᱛᱚᱵᱮ ᱪᱮᱫ ᱞᱮᱠᱟ ᱱᱚᱣᱟ᱾ ᱦᱩᱲᱩ ᱪᱟᱥ ᱠᱚᱫᱚ ᱢᱟᱱᱮ ᱦᱩᱲᱩ ᱨᱚᱦᱚᱭ ᱠᱚᱫᱚ ᱢᱩᱪᱟᱹᱫ ᱵᱟᱲᱟ ᱦᱩᱭ ᱱᱟ ᱥᱟᱹᱛ ᱵᱟᱲᱟ ᱥᱮ ᱟᱹᱣᱨᱤ?
ᱟᱣᱨᱤ ᱟᱣᱨᱤ ᱮᱠᱷᱚᱱᱳ ᱟᱣᱨᱤᱭᱟᱜ-ᱟ ᱢᱟᱱᱮ ᱪᱮᱫᱠᱟᱞᱤᱧ ᱞᱟᱹᱭᱟ
ᱦᱩᱸ
ᱚᱲᱟᱜ ᱥᱩᱨ ᱥᱩᱯᱩᱨ ᱠᱚᱨᱮᱱᱟᱜ ᱫᱚ ᱠᱷᱟᱱ᱾ ᱦᱩᱭ ᱟᱠᱟᱱᱟ ᱯᱨᱟᱭ ᱪᱟᱵᱟ ᱟᱠᱟᱱᱟ ᱚᱲᱟᱜ ᱠᱚᱨᱮᱱᱟᱜ ᱢᱟᱱᱮ ᱥᱩᱨ ᱠᱚᱨᱮᱱᱟᱜ ᱫᱚ ᱾ ᱟᱫᱚ ᱦᱟᱜ ᱠᱷᱟᱱ ᱡᱟᱦᱟᱸ ᱢᱟᱨᱟᱝ ᱵᱟᱹᱫ ᱨᱮᱭᱟᱜ ᱠᱷᱟᱱ ᱢᱮᱱᱟᱜᱼᱟ᱾ ᱚᱱᱟ ᱫᱚᱜ ᱠᱷᱟᱱ ᱢᱮᱱᱟᱜ ᱜᱮᱭᱟ ᱮᱠᱷᱚᱱᱳ᱾ ᱪᱮᱫᱟᱜ ᱥᱮ ᱧᱮᱞᱮᱫ ᱜᱮᱭᱟᱵᱤᱱ ᱫᱟᱜ ᱦᱚᱸ ᱠᱷᱟᱱ ᱥᱮᱨᱚᱠᱚᱢ ᱫᱚ ᱵᱟᱝ ᱮ ᱫᱟᱜ ᱮᱫᱟ᱾
ᱦᱩᱸ
ᱟᱫᱚ ᱦᱟᱸᱜ ᱠᱷᱟᱱ ᱵᱟᱹᱫᱽ ᱠᱚᱨᱮ ᱫᱚ ᱫᱟᱜ ᱪᱷᱟᱲᱟ ᱫᱚᱜ ᱠᱷᱟᱱ ᱵᱟᱝ ᱦᱩᱭᱩᱜ-ᱟ ᱥᱮ᱾ ᱫᱟᱜ ᱞᱟᱹᱠᱛᱤ ᱠᱟᱱᱟ ᱤᱱᱟᱹᱛᱮ ᱟᱫᱚ ᱚᱱᱟ ᱫᱚ ᱦᱟᱯᱤᱫ ᱦᱟᱛᱟᱲ ᱠᱟᱫᱟ ᱞᱤᱧ᱾
ᱟᱪᱪᱷᱟ ᱟᱪᱪᱷᱟ ᱟᱞᱮᱥᱮᱫ ᱫᱚ ᱢᱟᱱᱮ ᱫᱟᱜ ᱨᱮᱱᱟᱜ ᱡᱟᱦᱱᱟᱜ ᱚᱱᱠᱟ ᱵᱮᱵᱚᱥᱛᱟ ᱠᱚ ᱵᱟᱹᱱᱩᱜᱼᱟ ᱦᱟᱜ ᱟᱫᱚ ᱚᱱᱟ ᱠᱷᱟᱹᱛᱤᱨ ᱛᱮ ᱢᱟᱱᱮ ᱮᱠᱮᱞ ᱱᱚᱣᱟ ᱥᱮᱨᱢᱟ ᱡᱟᱹᱲᱤ ᱫᱟᱜ ᱵᱩᱨᱥᱟ ᱜᱮ᱾ ᱢᱮᱱᱟᱜ ᱞᱮᱭᱟ ᱦᱟᱸᱜ ᱞᱟᱦᱟ ᱛᱮᱢᱟ ᱢᱟᱱᱮ ᱮᱦᱚᱵ ᱮᱦᱚᱵ ᱢᱟ ᱮᱠᱟᱞ ᱫᱟᱜ ᱜᱮ ᱵᱟᱭ ᱫᱟᱜ ᱮᱫ ᱛᱮᱦᱮᱱ᱾ ᱚᱱᱟ ᱚᱱᱟ ᱛᱟᱸᱟᱹᱜᱤ ᱨᱮᱞᱮ ᱛᱟᱦᱮᱸ ᱠᱟᱱᱟ ᱵᱚᱞᱮ ᱛᱤᱨᱮ ᱫᱟᱜᱟ ᱵᱟᱭ ᱫᱟᱜᱟ ᱱᱤᱭᱟᱹ ᱫᱷᱟᱣ ᱚᱱᱠᱟ ᱵᱩᱡᱷᱟᱹᱜ ᱠᱟᱱ ᱛᱟᱦᱮᱱᱟ ᱵᱚᱞᱮ ᱫᱟᱜᱽ ᱵᱟᱭ ᱫᱟᱜᱟ ᱥᱮ ᱪᱮᱫ ᱞᱮᱠᱟ ᱟᱠᱟᱞ ᱯᱟᱲᱟᱜᱼᱟ ᱥᱮ ᱪᱮᱫ ᱞᱮᱠᱟ ᱟᱫᱚ ᱮᱱᱨᱮᱦᱚᱸ ᱱᱚᱜᱼᱚᱭ ᱢᱩᱪᱟᱹᱫ ᱢᱩᱪᱟᱹᱫ ᱚᱠᱛᱮ ᱱᱚᱝ ᱠᱟᱭ ᱫᱟᱜ ᱵᱟᱲᱟ ᱠᱮᱫ ᱜᱮᱭᱟ ᱟᱨ ᱫᱟᱜ ᱵᱟᱲᱟ ᱠᱟᱛᱮ ᱱᱚᱜᱼᱚᱭ ᱱᱚᱠᱟ ᱦᱳᱲᱳ ᱨᱚᱦᱚᱭ ᱠᱚᱞᱮ ᱥᱟᱹᱨᱫᱤ ᱵᱟᱲᱟᱭᱱᱟ, ᱢᱤᱫ ᱵᱟᱨ ᱦᱚᱲ ᱫᱚᱠᱚ ᱥᱟᱹᱛ ᱵᱟᱲᱟᱣ ᱠᱟᱱᱟ ᱦᱟᱸᱜ ᱟᱫᱚ ᱟᱫᱚᱢ ᱠᱚᱫᱚ ᱦᱟᱸᱜ
ᱟᱹᱵᱤᱱ ᱛᱟᱦᱚᱞᱮ ᱛᱤᱱᱟᱹᱜ ᱜᱟᱱ ᱵᱤᱱ ᱨᱚᱦᱚᱭ ᱠᱮᱫᱟ?
ᱟᱞᱮ ᱫᱚ ᱦᱟᱸᱜ ᱠᱚᱢ ᱜᱮ ᱠᱷᱮᱛ ᱠᱚ ᱢᱮᱱᱟᱜ ᱛᱮᱦᱜ ᱱᱚᱜᱚᱭ ᱦᱩᱭ ᱵᱟᱲᱟ ᱟᱠᱟᱱ ᱜᱮᱭᱟ ᱢᱟᱱᱮ ᱢᱩᱪᱟᱹᱫ ᱵᱟᱲᱟ ᱦᱩᱭ ᱟᱠᱟᱱᱟ ᱢᱟᱱᱮ ᱚᱠᱟ ᱟᱯᱷᱚᱨ ᱜᱟᱹᱰᱤ ᱛᱟᱦᱮᱸ ᱠᱟᱱᱟ ᱚᱠᱟ ᱟᱯᱷᱚᱨ ᱠᱚ ᱦᱩᱭ ᱞᱮᱱᱟ ᱥᱮ ᱚᱱᱟ ᱛᱚᱞᱟ ᱜᱤᱰᱤ ᱦᱩᱭ ᱞᱮᱱᱟ ᱚᱱᱟᱴᱟᱜ ᱠᱷᱮᱛ ᱦᱟᱸᱜ ᱥᱟᱨᱮᱡ ᱠᱟᱱᱟ ᱟ ᱚᱱᱟ ᱦᱚᱸ ᱜᱟᱯᱟ ᱛᱮᱜᱮ ᱦᱟᱸᱜ ᱢᱟᱱᱮ ᱨᱚᱦᱚᱭ ᱥᱟᱹᱛᱟᱹᱜᱼᱟ᱾
ᱦᱳᱜ ᱳᱭ ᱟᱫᱚᱜ ᱠᱷᱟᱱ ᱫᱚᱦᱚ ᱠᱟᱜ ᱵᱤᱱ ᱪᱮᱫᱟᱜ ᱩᱛᱩ ᱚᱠᱛᱚ ᱢᱮᱱᱟᱜᱼᱟ ᱪᱟᱵᱟ ᱠᱟᱜ ᱵᱤᱱ ᱱᱤᱛᱚᱜ ᱜᱮ᱾
ᱮᱠᱟᱞ ᱮᱠᱟᱞ
ᱮᱠᱟᱞ ᱞᱚᱜᱚᱱ ᱜᱮᱦᱟᱸᱜ ᱪᱟᱵᱟ ᱜᱩᱭᱩᱜ-ᱟ ᱱᱚᱜᱼᱚᱭ ᱱᱤᱭᱟᱹ ᱫᱷᱟᱣ ᱢᱟ ᱟᱹᱰᱤ ᱛᱟᱭᱱᱚᱢ ᱦᱩᱲᱩ ᱨᱚᱦᱚᱭ ᱠᱚ ᱦᱩᱭᱩᱜ ᱠᱟᱱᱟ ᱦᱟᱸᱜ ᱵᱟᱠᱷᱟᱡ ᱢᱟ ᱢᱤᱫ ᱪᱟᱸᱫᱳ ᱞᱟᱦᱟ ᱨᱮᱜᱮ ᱱᱚᱝᱠᱟ ᱦᱩᱭ ᱥᱟᱹᱛᱟᱹᱜ ᱠᱟᱱ ᱛᱟᱦᱮᱱᱟ ᱥᱮ ᱵᱟᱝ,
ᱦᱳᱭ ᱦᱳᱭ ᱦᱳᱭ ᱛᱟᱨᱯᱚᱨ ᱟᱨᱦᱚᱸ ᱫᱟᱜ ᱠᱚᱨᱮᱱᱟᱜ ᱵᱮᱯᱟᱨ ᱥᱮ ᱠᱷᱟᱱ ᱪᱟᱥ ᱠᱟᱹᱢᱤ ᱫᱚ ᱦᱟᱸᱜ ᱠᱷᱟᱱ ᱮᱢᱱᱤ ᱱᱟᱜ ᱵᱮᱯᱟᱨ ᱫᱚ ᱵᱟᱝ ᱠᱟᱱᱟ ᱦᱟᱸᱜ ᱠᱷᱟᱱ ᱛᱤᱱ ᱜᱷᱟᱲᱤᱡ ᱟᱹᱵᱤᱱ ᱫᱟᱜ ᱠᱷᱟᱱ ᱵᱟᱝ ᱵᱤᱱ ᱧᱟᱢᱟ ᱩᱱ ᱜᱷᱟᱱᱤᱡ ᱛᱚ ᱠᱷᱟᱱ ᱟᱵᱤᱱ ᱦᱚᱸ ᱵᱟᱝ ᱵᱤᱱ ᱨᱚᱦᱚᱭ ᱫᱟᱲᱜ ᱟᱥᱮ᱾ ᱫᱟᱜ ᱵᱟ ᱠᱷᱟᱱ ᱟᱵᱚ ᱠᱚᱣᱟᱜ ᱛᱤᱨᱮᱫᱚ ᱵᱟᱹᱱᱩᱜᱼᱟ,
ᱮᱠᱟᱞ ᱚᱱᱮ ᱚᱱᱟ ᱠᱟᱱ ᱜᱮᱭᱟ ᱦᱟᱸᱜ᱾ ᱟᱨ ᱛᱚᱵᱮ ᱟᱯᱮᱥᱮᱫ ᱫᱚ ᱫᱟᱜ ᱨᱮᱱᱟᱜ ᱵᱮᱵᱚᱥ ᱛᱷᱟ ᱫᱚ ᱡᱟᱦᱟᱱᱟᱜ ᱚᱱᱠᱟ ᱵᱟᱹᱱᱩᱜᱼᱟ ᱠᱮᱱᱮᱞ ᱥᱮᱞᱚ ᱮᱢᱟᱱ ᱠᱚ?
ᱦᱮᱸ ᱟᱫᱚ ᱡᱟᱦᱟᱸ ᱠᱮᱱᱮᱞ ᱥᱩᱨ ᱥᱩᱯᱩᱨ ᱠᱚᱨᱮᱱᱟᱜ ᱫᱚ ᱚᱱᱟ ᱠᱚᱨᱮᱱᱟᱜ ᱫᱚ ᱦᱩᱭ ᱠᱟᱱᱟ ᱱᱟᱜ-ᱠᱷᱟᱱ ᱟᱫᱚᱻ ᱵᱟᱠᱤ ᱢᱮᱱᱟᱜᱼᱟ ᱥᱩᱫᱷᱩ ᱚᱱᱮ ᱡᱟᱦᱟᱸ ᱵᱟᱹᱫ ᱢᱟᱨᱟᱝ ᱵᱟᱹᱫᱽ ᱨᱮᱱᱟᱜ ᱞᱤᱧ ᱢᱮᱛᱟ ᱵᱤᱱᱟ
ᱦᱮᱸ ᱦᱮᱸ
ᱚᱱᱟ ᱜᱮ ᱦᱟᱜ-ᱠᱷᱟᱱ ᱵᱟᱠᱤ ᱢᱮᱱᱟᱜᱼᱟ᱾ ᱵᱟᱝᱠᱷᱟᱱ ᱫᱚ ᱡᱷᱚᱛᱚ ᱟᱫᱚ ᱦᱳᱭ ᱥᱟᱹᱛ ᱠᱟᱱ ᱜᱮᱭᱟ᱾ ᱟᱫᱚ ᱚᱱᱟ ᱫᱚ ᱨᱚᱦᱚᱭ ᱦᱩᱭᱩᱜ ᱜᱮᱭᱟ ᱚᱱᱟ ᱫᱚ
ᱟᱪᱪᱷᱟ ᱟᱪᱪᱷᱟ ᱾
ᱛᱚ ᱠᱚ ᱢᱮᱱᱟᱜ ᱜᱮᱭᱟ ᱛᱚ ᱟᱫᱚ ᱟᱸᱡᱟᱢᱵᱤᱱ ᱫᱟᱜ ᱮᱸ ᱫᱟᱜ ᱪᱷᱟᱲᱟ ᱫᱚ ᱚᱠᱟ ᱨᱮ ᱚᱠᱟᱞᱮᱠᱟ ᱵᱤᱱ ᱨᱚᱦᱚᱲ ᱜᱚᱫ ᱠᱟᱜ ᱠᱷᱟᱱ ᱜᱷᱩᱴᱩ ᱜᱷᱩᱴᱩ ᱫᱚ ᱟᱠᱷᱟᱱ ᱨᱚᱦᱚᱭ ᱠᱷᱟᱱ ᱱᱟᱜ-ᱠᱷᱥᱱ ᱡᱩᱛ ᱧᱚᱜ ᱜᱮ ᱨᱚᱦᱚᱭ ᱵᱤᱱ ᱵᱟᱝᱠᱷᱟᱱ ᱫᱚ ᱵᱟᱝ ᱨᱚᱦᱚᱭ ᱨᱚᱦᱚᱲ ᱴᱷᱤᱠᱟᱹᱱ ᱜᱮᱭᱟ᱾
ᱦᱩᱸ ᱦᱩᱸ᱾
ᱮᱸ ᱵᱟᱝᱠᱷᱟᱱ ᱫᱚ ᱨᱚᱦᱚᱭ, ᱱᱟᱠᱷᱟᱱ ᱨᱚᱦᱚᱭ ᱜᱤᱲᱤᱭᱟᱵᱤᱱ ᱚᱱᱟ ᱜᱩᱡᱩᱜᱼᱟ᱾ ᱛᱟᱦᱚᱞᱮ ᱟᱵᱤᱱ ᱨᱚᱦᱚᱭ ᱠᱟᱛᱮ ᱜᱮ ᱡᱩᱫᱤ ᱨᱚᱦᱚᱭ ᱛᱟᱨᱯᱚᱨ ᱴᱷᱤᱠᱜᱮᱭᱟ ᱜᱚᱡ ᱮᱱᱟ ᱪᱟᱵᱟᱭᱱᱟ ᱛᱟᱨᱯᱚᱨ ᱟᱹᱵᱤᱱ ᱚᱱᱟᱨᱮ ᱥᱟᱨ ᱵᱤᱱ ᱮᱢᱟᱜᱼᱟ ᱥᱤᱭᱟᱵᱤᱱ ᱢᱟᱱᱮ ᱠᱷᱚᱨᱪᱟ ᱢᱮᱱᱟᱜ-ᱟ ᱥᱮ᱾
ᱮᱠᱟᱞ ᱮᱠᱟᱠ ᱚᱱᱟ ᱢᱟᱱᱮ ᱮᱠᱟᱞ ᱞᱚᱥ ᱨᱮ ᱪᱟᱞᱟᱜᱼᱟ ᱵᱩᱡᱷᱟᱹᱣ ᱫᱟᱵᱤᱱ?
ᱮᱜ ᱦᱮᱸ ᱦᱮᱸ ᱛᱟᱨᱯᱚᱨᱮ ᱚᱱᱮ ᱪᱮᱠᱟ ᱞᱤᱧ ᱞᱟᱹᱭᱟ ᱛᱚᱠᱷᱚᱱ ᱫᱚ ᱠᱷᱚᱨᱪᱟ ᱦᱚᱸ ᱟᱵᱤᱱᱟᱜ ᱜᱮ ᱾ ᱠᱷᱚᱨᱪᱟ ᱠᱷᱚᱨᱪᱟ ᱡᱤᱱᱤᱥ ᱴᱟᱜ ᱦᱚᱸ ᱛᱚᱠᱷᱚᱱ ᱟᱫᱚ ᱵᱟᱝ ᱨᱟ ᱨᱟᱠᱟᱵ ᱛᱟᱵᱤᱱᱟ ᱥᱮ ᱛᱚᱠᱷᱚᱱ ᱫᱚ ᱟᱫᱚ ᱢᱮᱜᱴᱮᱱ ᱠᱷᱟᱨᱟᱯ ᱜᱮ ᱵᱩᱡᱷᱟᱹᱜᱼᱟ ᱛᱚᱠᱷᱚᱱ ᱫᱚ ᱟᱸᱜᱠᱷᱟᱱ᱾ ᱟᱨ ᱡᱟᱦᱟᱸᱭ ᱡᱳᱭ ᱡᱟᱦᱟᱸ ᱴᱷᱮᱱ ᱠᱷᱚᱱᱟᱜ ᱥᱟᱨ ᱫᱷᱟᱨ ᱩᱫᱷᱟᱹᱨ ᱛᱮᱵᱤᱱ ᱟᱜᱩ ᱟᱠᱟᱜ ᱠᱷᱟᱱ ᱩᱱᱤ ᱦᱚᱸ ᱠᱚᱭ ᱵᱤᱱ ᱜᱮᱭᱟᱭ ᱠᱟᱣᱰᱤ ᱠᱚᱫᱚ ᱡᱮᱦᱮᱛᱩ ᱵᱤᱱ ᱟᱜᱩ ᱠᱟᱫᱟ᱾ ᱟᱨ ᱟᱨ ᱵᱟᱝ ᱦᱚᱸ ᱪᱮᱜᱠᱟ ᱵᱤᱱ ᱢᱮᱛᱟᱭᱟ ᱟᱵᱤᱱ ᱟᱜᱩ ᱠᱟᱫᱟ ᱵᱤᱱ ᱡᱮᱦᱮᱛᱩ ᱟᱵᱤᱱ ᱫᱚ ᱮᱢ ᱛᱮᱜᱮ ᱦᱩᱭᱩᱜ ᱛᱟᱵᱤᱱᱟ ᱥᱮ ᱾
ᱛᱟᱨᱯᱚᱨ ᱡᱟᱦᱟᱸᱭ ᱥᱤ ᱠᱟᱫ ᱛᱟᱵᱤᱱᱟ ᱩᱱᱤ ᱦᱚᱸ ᱟᱸᱜᱠᱷᱟᱱ ᱦᱮᱡ ᱦᱤᱡᱩᱜᱼᱟᱭ ᱩᱱᱤ ᱠᱷᱚᱠᱚᱭ ᱾ ᱛᱚᱠᱷᱚᱱ ᱫᱚ ᱟᱵᱤᱱ ᱢᱮᱱ ᱦᱚᱸ ᱵᱟᱵᱤᱱ ᱢᱟᱱᱮ ᱩᱱᱤ ᱡᱚᱠᱷᱚᱱ ᱟᱡ ᱠᱟᱢᱤ ᱠᱟᱜ ᱛᱟᱵᱤᱱᱟᱭ, ᱩᱱᱤ ᱫᱚ ᱟᱫᱚ ᱩᱱᱤ ᱫᱚ ᱵᱟᱭ ᱧᱮᱞᱟ ᱡᱮ ᱟᱵᱤᱱ ᱴᱷᱮᱱ ᱦᱮᱸ ᱦᱮᱸ ᱟᱨ ᱩᱱᱤ ᱫᱚ ᱧᱮᱞ ᱫᱚ ᱵᱟᱭ ᱧᱮᱞᱟ ᱡᱮ ᱟᱵᱤᱱ ᱴᱷᱮᱱ ᱢᱮᱱᱟᱜ ᱟᱥᱮ ᱵᱟᱝ? ᱩᱱᱤ ᱟᱡ ᱠᱟᱢᱤ ᱠᱟᱫᱟᱭ ᱡᱮᱦᱮᱛᱩ ᱩᱱᱤᱭᱟᱜ ᱫᱚ ᱞᱟᱜᱟᱜ ᱜᱮ ᱛᱟᱭᱟ ᱥᱮ?
ᱮᱠᱟᱞ ᱮᱠᱟᱞ᱾
ᱚᱱᱮ ᱚᱱᱠᱟᱱ ᱵᱮᱯᱟᱨ ᱾
ᱦᱩᱸ ᱟᱫᱚ ᱚᱱᱮ ᱚᱱᱟ ᱠᱟᱱ ᱜᱮᱭᱟ ᱢᱟᱱᱮ ᱟᱹᱛᱷᱟᱹᱣᱲᱤ ᱦᱚᱸ ᱢᱟᱱᱮ ᱵᱟᱢ ᱤᱭᱟᱹ ᱦᱚᱪᱚ ᱫᱟᱲᱮᱭᱟᱜᱼᱟ, ᱢᱟᱱᱮ ᱨᱚᱦᱚᱭ ᱠᱷᱟᱡ ᱫᱚ ᱢᱚᱡᱽ ᱛᱮᱜᱮ ᱨᱚᱦᱚᱭ ᱢᱮ ᱟᱠᱷᱟᱡ ᱵᱟᱝᱠᱷᱟᱡ ᱫᱚ ᱵᱟᱝ ᱥᱮ ᱵᱟᱝ?
ᱵᱟᱝᱠᱷᱟᱱ ᱫᱚ ᱟᱞᱚ ᱟᱞᱚ ᱵᱤᱱ ᱨᱚᱦᱚᱭᱟ ᱦᱳᱭ ᱾
ᱮᱠᱟᱠ᱾
ᱛᱟᱨᱯᱚᱨ ᱨᱚᱦᱚᱭ ᱨᱚᱦᱚᱭ ᱠᱟᱛᱮᱫ ᱛᱚ ᱵᱟᱝ ᱦᱳᱭᱳᱜᱼᱟ ᱨᱚᱦᱚᱭ ᱨᱚᱦᱚᱭ ᱠᱟᱛᱮᱜ ᱟᱨᱦᱚ ᱪᱮᱜᱠᱟ ᱞᱤᱧ ᱞᱟᱹᱭᱟᱻ?
ᱢᱟᱱᱮ ᱡᱚᱛᱚᱱᱟᱜ ᱦᱩᱭᱩᱜ ᱜᱮᱭᱟ, ᱫᱟᱜ ᱠᱚᱢᱚᱜ ᱠᱷᱟᱡ ᱫᱟᱜ ᱮᱢᱟᱜ ᱦᱩᱭᱩᱜᱼᱟ, ᱫᱟᱜ ᱯᱟᱴ ᱴᱟᱣ ᱦᱩᱭᱩᱜᱼᱟ, ᱥᱟᱦᱟᱨ ᱠᱚ ᱞᱟᱜᱟᱣ ᱦᱩᱭᱩᱜᱼᱟ ᱾ ᱡᱮᱢᱚᱱ ᱢᱚᱸᱡᱽ ᱛᱮ ᱦᱩᱭᱩᱜ ᱥᱮ ᱵᱟᱝ? ᱠᱷᱟᱜ ᱱᱚᱣᱟ ᱨᱚᱦᱚᱭ ᱠᱮᱫᱟᱢ ᱨᱚᱦᱚᱲᱱᱟ ᱨᱚᱦᱚᱲᱱᱟ, ᱥᱮ ᱥᱟᱦᱟᱨ ᱠᱚ ᱵᱟᱢ ᱞᱟᱜᱟᱣ ᱞᱮᱱᱠᱷᱟᱡ ᱢᱚᱸᱡᱽ ᱛᱮ ᱵᱟᱝ ᱜᱮᱞᱮᱜᱼᱟ, ᱢᱚᱸᱡᱽ ᱛᱮ ᱵᱟᱝ ᱦᱩᱲᱩᱜᱼᱟ ᱾ ᱟᱫᱚ ᱱᱚᱜᱼᱚ ᱱᱚᱝᱠᱟ ᱦᱟᱸᱜ ᱾
ᱦᱳᱭ ᱦᱳᱭ ᱦᱳᱭ ᱾
ᱟᱫᱚ ᱚᱱᱟ
ᱟᱫᱚ ᱵᱟᱝ ᱦᱩᱭ ᱞᱮᱠᱷᱟᱱ ᱫᱚ ᱦᱟᱸᱜᱠᱷᱟᱱ ᱵᱟᱝ ᱦᱩᱭ ᱞᱮᱠᱷᱟᱱ ᱫᱚ ᱠᱷᱟᱱ ᱚᱱᱮ ᱛᱚ ᱟᱵᱤ ᱟᱞᱤᱧᱟᱜ ᱠᱟᱛᱷᱟ ᱞᱮᱠᱟ ᱛᱮᱫᱚ ᱟᱵᱤᱱᱟᱜ ᱜᱮ ᱞᱚᱥ ᱾
ᱪᱮᱫᱟᱜ ᱵᱟᱝᱢᱟ ᱟᱵᱤᱱ ᱩᱱᱟᱹᱜ ᱩᱱᱟᱹᱜ ᱠᱷᱚᱨᱚᱪ ᱠᱟᱛᱮ ᱟᱵᱤᱱ ᱢᱟᱱᱮ ᱪᱟᱥᱮᱜ ᱟᱹᱵᱤᱱ,
ᱮᱠᱟᱞ
ᱚᱱᱟ ᱨᱮᱱᱟᱜ ᱡᱚᱠᱷᱚᱱ ᱟᱵᱤᱱ ᱢᱟᱱᱮ ᱪᱮᱜᱠᱟᱧ ᱞᱟᱹᱭᱟ? ᱯᱨᱚᱯᱷᱤᱴ ᱜᱮ ᱡᱩᱫᱤ ᱵᱟᱝ ᱵᱤᱱ ᱧᱟᱢᱟ, ᱛᱟ ᱨᱚᱦᱚᱭ ᱠᱟᱛᱮ ᱜᱮ ᱪᱮᱫ ᱥᱮ ᱪᱟᱥ ᱠᱟᱛᱮᱫ ᱜᱮ ᱪᱮᱫ?
ᱦᱮᱸ ᱱᱚᱣᱟ ᱮᱠᱮᱱ ᱢᱟᱱᱮ ᱮᱠᱮᱱ ᱱᱚᱣᱟ ᱫᱚ ᱦᱟᱸᱜ ᱠᱟᱹᱣᱰᱤ ᱞᱟᱹᱜᱤᱜ ᱜᱮᱵᱚᱱ ᱪᱟᱥᱫᱟ ᱾ ᱡᱮᱢᱚᱱ ᱡᱟᱦᱟᱱᱟᱜ ᱮᱦᱚᱵ ᱨᱮ ᱱᱚᱣᱟ ᱯᱮᱭᱥᱟ ᱠᱷᱚᱨᱪᱟ ᱞᱟᱜᱟᱜᱼᱟ᱾ ᱚᱱᱟ ᱠᱷᱚᱡ ᱡᱮᱢᱚᱱ ᱵᱟᱹᱲᱛᱤ ᱡᱮᱢᱚᱱ ᱦᱤᱡᱩᱜ ᱯᱨᱚᱯᱷᱤᱴ ᱦᱩᱭᱩᱜ ᱟᱨ ᱡᱩᱫᱤ ᱯᱨᱚ ᱯᱷᱤᱴ ᱜᱮ ᱵᱟᱝ ᱦᱤᱡᱩᱜᱼᱟ, ᱥᱮ ᱚᱱᱟ ᱥᱚᱢᱟᱱ ᱦᱚᱸ ᱵᱟᱝ ᱦᱮᱡ ᱞᱮᱱ ᱮᱠᱟᱱ ᱵᱮᱠᱟᱨ ᱜᱮ ᱦᱟᱸᱜ, ᱟᱹᱛᱷᱟᱹᱣᱲᱤ ᱜᱮ ᱦᱩᱭᱱᱟ ᱾
ᱦᱩᱸ, ᱛᱟᱨ ᱯᱚᱨ ᱟᱵᱚ ᱢᱟ ᱨᱮᱸᱜᱮᱡ ᱨᱮᱸᱜᱮᱡ ᱦᱚᱯᱚᱱ ᱠᱟᱱᱟ ᱵᱚᱱ ᱦᱟᱸᱜ ᱠᱷᱟᱱ ᱾
ᱮᱠᱟᱞᱼᱮᱠᱟᱞ᱾
ᱵᱟᱝ ᱵᱚᱱ ᱪᱟᱥ ᱞᱮᱠᱷᱟᱱ ᱫᱚ ᱡᱚᱢᱟᱜ ᱧᱟᱢ ᱟᱵᱚᱱ ᱚᱠᱟ ᱨᱮ? ᱟᱹᱵᱤᱱ ᱛᱮᱦᱮᱧ ᱦᱮᱸ, ᱛᱮᱦᱮᱧ ᱦᱟᱸᱜ ᱠᱷᱟᱱ ᱟᱹᱵᱤᱱ ᱵᱤᱱ ᱪᱟᱥᱟ ᱛᱚᱵᱮ ᱥᱮ ᱠᱷᱟᱱ ᱜᱟᱯᱟ ᱡᱚᱢᱟᱜ ᱵᱤᱱ ᱧᱟᱢᱟ ᱾ ᱵᱟᱝ ᱠᱷᱟᱱ ᱫᱚ ᱱᱮᱣᱟᱵᱤᱱ ᱟᱵᱤᱱ ᱚᱠᱟ ᱨᱮ?
ᱟᱹᱰᱤ ᱡᱚᱛᱷᱟᱛ ᱠᱟᱛᱷᱟ ᱦᱟᱸᱜ ᱵᱮᱱ ᱞᱟᱹᱭ ᱠᱮᱫᱟ ᱦᱟᱸᱜ ᱾ ᱛᱚ ᱱᱚᱜᱼᱚ ᱱᱤᱭᱟᱹ ᱠᱟᱱ ᱜᱮᱭᱟ ᱟᱵᱚ ᱛᱤᱱᱟᱹᱜ ᱨᱮᱸᱜᱮᱡ ᱱᱟᱪᱟᱨ ᱦᱚᱲ ᱢᱮᱱᱟᱜ ᱵᱚᱱᱟ ᱥᱮ ᱟᱵᱚ ᱦᱚᱲ ᱠᱚᱱᱫᱚ ᱢᱟᱱᱮ ᱪᱟᱹᱥᱤ ᱦᱚᱲ ᱜᱮ ᱪᱟᱥ ᱵᱟᱥ ᱠᱟᱛᱮᱜ ᱜᱮ ᱡᱟ ᱟᱵᱚ ᱪᱟᱥ ᱚᱱᱟ ᱨᱮ ᱠᱟᱹᱣᱰᱤ ᱠᱚ ᱦᱩᱭᱩᱜ ᱠᱟᱱᱟ ᱥᱮ ᱡᱚᱢ ᱧᱩ ᱞᱮᱠᱟ ᱛᱮ ᱛᱤᱱᱟᱹᱜ ᱦᱩᱭᱩᱜ ᱚᱱᱟ ᱜᱮ ᱦᱟᱸᱜ ᱚᱱᱠᱟ ᱛᱮᱜᱮ ᱢᱟᱱᱮ ᱟᱵᱚᱣᱟᱜ ᱡᱤᱭᱚᱱ ᱵᱚᱱ ᱠᱷᱟᱸᱰᱟᱣᱮᱫ ᱛᱟᱵᱚᱱᱟ ᱥᱮ ᱵᱟᱝ ᱾
ᱦᱮᱸ ᱦᱮᱸ ᱦᱮᱸ ᱵᱟᱝ ᱠᱷᱟᱱ ᱫᱚ ᱟᱵᱚ ᱢᱟᱱᱮ ᱡᱚᱢᱟ ᱵᱚᱱ ᱵᱟᱠᱷᱟᱡ ᱪᱮᱫ? ᱡᱮ ᱟᱵᱚ ᱫᱚ ᱠᱤᱸᱥᱟᱲ ᱦᱚᱯᱚᱱ ᱦᱚᱸ ᱵᱟᱝ ᱠᱟᱱᱟ ᱵᱚᱱ ᱡᱮ ᱟᱵᱚ ᱫᱩᱲᱩᱵ ᱫᱩᱲᱩᱵ ᱵᱚᱱ ᱡᱚᱢ ᱢᱟᱱᱮ ᱧᱟᱢᱟᱵᱚᱱ᱾ ᱚᱱᱠᱟᱱ ᱤᱭᱟᱹ ᱫᱚ ᱵᱟᱝ ᱠᱟᱱᱟ ᱥᱮ ᱟᱵᱚ ᱛᱤᱱ ᱜᱷᱟᱹᱲᱤᱡ ᱵᱚᱱ ᱠᱷᱟᱴᱟᱜ ᱩᱱ ᱜᱷᱟᱲᱤᱡ ᱜᱮ ᱡᱚᱢ ᱵᱚᱱ ᱧᱟᱢᱟ ᱡᱩᱫᱤ ᱵᱟᱝ ᱵᱤᱱ ᱛᱮᱦᱮᱧ ᱵᱟᱵᱤᱱ ᱠᱷᱟᱴᱟᱜ-ᱟ, ᱛᱟᱦᱚᱞᱮ ᱟᱵᱤᱱ ᱡᱚᱢ ᱢᱟᱢᱵᱤᱱ ᱡᱟᱢᱟ ᱟᱫᱚ ᱚᱱᱠᱟᱱ ᱦᱩᱭᱩᱜ ᱠᱟᱱᱟ ᱵᱮᱯᱟᱨ ᱾
ᱱᱚᱜᱼᱚ ᱱᱚᱝᱠᱟᱱ ᱜᱮ ᱦᱟᱸᱜ, ᱟᱨ ᱛᱚᱵᱮ ᱪᱟᱥᱼᱵᱟᱥ ᱞᱮᱠᱟ ᱛᱮᱫᱚ ᱟᱯᱮ ᱫᱚ ᱪᱮᱫ ᱠᱚᱯᱮ ᱪᱟᱥᱟ ᱵᱟᱨ ᱫᱷᱟᱣ ᱯᱮ ᱪᱟᱥᱟ ᱱᱟᱜ? ᱦᱳᱲᱳ ᱠᱚᱫᱚ ᱢᱟᱱᱮ ᱱᱚᱜᱼᱚᱭ ᱦᱤᱛᱳᱜ ᱫᱟᱜ ᱨᱮᱱᱟᱜ ᱟᱹᱰᱤ ᱱᱟᱯᱟᱭ ᱥᱩᱵᱤᱫᱷᱟ ᱢᱮᱱᱟᱜ-ᱟ, ᱦᱮᱸ᱾
ᱦᱩᱲᱩ ᱫᱚ ᱵᱚᱞᱛᱮ ᱜᱮᱞᱮ ᱵᱟᱨ ᱫᱷᱟᱣ ᱞᱮ ᱪᱟᱥ ᱜᱮᱭᱟ ᱟᱞᱮ ᱱᱚᱣᱟ ᱫᱚ ᱱᱚᱣᱟ ᱫᱷᱟᱨᱮ ᱫᱚ ᱾ ᱢᱤᱫ ᱫᱷᱟᱣ ᱫᱚ ᱦᱩᱭᱩᱜ ᱠᱟᱱᱟ ᱡᱟᱦᱟᱸ ᱱᱚᱜᱼᱚᱭ ᱱᱤᱭᱟᱹ ᱟᱥᱟᱲ ᱵᱚᱸᱜᱟ ᱾ ᱟᱨ ᱢᱤᱫ ᱫᱚ ᱦᱩᱭᱩᱜ ᱠᱟᱱᱟ ᱠᱷᱟᱱ ᱫᱷᱚᱨᱚᱱ ᱫᱤᱱ ᱾ ᱫᱷᱚᱨᱚᱱ ᱫᱤᱱ ᱫᱚ ᱟᱫᱚ ᱵᱟᱹᱭᱦᱟᱹᱲ ᱢᱟᱱᱮ ᱵᱟᱹᱫᱽ ᱠᱚᱨᱮ ᱫᱚ ᱵᱟᱝ ᱪᱟᱥ ᱦᱩᱭᱩᱜ ᱜᱮᱭᱟ ᱾ ᱡᱟᱦᱟᱸ ᱚᱲᱟᱜ ᱫᱷᱟᱨᱮ ᱯᱟᱥᱮ ᱵᱟᱹᱭᱦᱟᱹᱲ ᱠᱚ, ᱱᱚᱣᱟ ᱵᱟᱹᱭᱦᱟᱹᱲ ᱠᱚᱨᱮ ᱜᱮ ᱪᱟᱥ ᱦᱩᱭᱩᱜ ᱜᱮᱭᱟ ᱟᱫᱚ ᱵᱟᱹᱭᱦᱟᱹᱲ ᱫᱷᱟᱨ ᱫᱚ ᱥᱮᱞᱳ ᱠᱚ ᱢᱮᱱᱟᱜ-ᱟ ᱥᱮ ‍᱾ ᱟᱫᱚ ᱚᱱᱟ ᱥᱮᱞᱚ ᱫᱟᱜ ᱠᱚᱨᱛᱮ ᱜᱮ ᱾ ᱵᱟᱝ ᱠᱷᱟᱱ ᱫᱚ ᱠᱟᱱ ᱪᱟᱥ ᱫᱷᱚᱨᱚ ᱫᱤᱱ ᱦᱚᱛᱚ ᱵᱟᱲᱟᱭ ᱜᱮᱭᱟ ᱵᱮᱱ ᱦᱟᱜ ᱚᱠᱟ ᱞᱮᱠᱟ ᱥᱤᱛᱩᱝ ᱟᱭ᱾
ᱚᱠᱟ ᱞᱮᱠᱟ ᱚᱱᱮ ᱚᱱᱠᱟ ᱚᱱᱟ ᱠᱷᱟᱹᱛᱤᱨ ᱛᱮᱫᱚ ᱚᱱᱟ ᱠᱷᱟᱹᱛᱤᱨ ᱛᱮᱜᱮ ᱾ ᱢᱟᱱᱮ ᱟᱞᱮ ᱥᱮᱫ ᱫᱚ ᱚᱱᱟ ᱢᱤᱫ ᱫᱷᱟᱣ ᱜᱮ ᱦᱟᱜ ᱠᱚ ᱪᱟᱥᱟ ᱦᱩᱲᱩ ᱫᱚ ᱢᱟᱱᱮ ᱮᱱᱛᱮᱫ ᱱᱮᱛᱟᱨ ᱱᱚᱣᱟ ᱟᱥᱟᱲ ᱵᱚᱸᱜᱟ ᱨᱮᱜᱤ, ᱡᱟ ᱪᱟᱥ ᱦᱩᱭᱩᱜ-ᱟ ᱟᱨ ᱫᱟᱜ ᱵᱟᱭ ᱫᱟᱜ ᱞᱮᱠᱷᱟᱡ ᱢᱟ ᱢᱟᱱᱮ ᱱᱮᱛᱟᱨ ᱫᱤᱱ ᱥᱮ ᱱᱚᱣᱟ ᱟᱥᱟᱲ ᱵᱚᱸᱜᱟ ᱨᱮᱦᱚᱸ ᱪᱟᱥ ᱵᱟᱝ ᱦᱩᱭᱩᱜ-ᱟ ᱥᱮ ᱨᱚᱦᱚᱭ ᱦᱚᱸ ᱵᱟᱝ ᱦᱩᱭᱩᱜ-ᱟ ᱟᱫᱚ ᱢᱟᱱᱮ ᱟᱞᱮ ᱫᱚ ᱥᱮᱨᱢᱟ ᱡᱟᱹᱲᱤ ᱫᱟᱜ ᱵᱷᱚᱨᱥᱟ ᱜᱮ ᱢᱮᱱᱟᱜ ᱞᱮᱭᱟ ᱚᱱᱟ ᱠᱷᱟᱛᱤᱨ ᱛᱮ
ᱛᱟᱦᱟᱞᱮ ᱦᱮᱸ ᱞᱮᱭ ᱫᱤᱱ ᱛᱟᱦᱟᱞᱮ ᱛᱟᱦᱟᱞᱮ ᱜᱚᱢᱠᱮ ᱠᱮᱱᱮᱞ ᱠᱚᱫᱚ ᱵᱟᱱᱩᱜ-ᱟ ᱥᱮ ᱥᱳᱨ ᱥᱳᱯᱳᱨ ᱠᱚᱨᱮ?
ᱮᱠᱟᱞ ᱥᱳᱨ ᱥᱳᱯᱳᱨ ᱢᱟᱱᱮ ᱮᱠᱟᱞ ᱱᱚᱛᱮ ᱨᱮᱫᱚ ᱪᱮᱫ ᱜᱮ ᱠᱮᱱᱮᱞ ᱠᱚᱫᱚ ᱵᱟᱹᱱᱩᱜ-ᱟ ᱦᱟᱸᱜ ᱾ ᱥᱮᱞᱳ ᱮᱢᱟᱱ ᱠᱚᱥᱮ ᱚᱱᱮ ᱢᱟᱱᱮ ᱪᱟᱥ ᱵᱟᱥ ᱞᱟᱜᱤᱫ ᱫᱚ ᱠᱚᱱᱚ ᱱᱚᱝᱠᱟ ᱥᱤᱥᱴᱮᱢ ᱜᱮ ᱵᱟᱱᱩᱜ-ᱟ ᱾ ᱢᱤᱫ ᱵᱟᱨ ᱱᱚᱝᱠᱟ ᱤᱭᱟᱹ ᱢᱮᱱᱟᱜ ᱜᱮᱭᱟ ᱡᱮᱞᱮ ᱠᱟᱱᱟ ᱜᱟᱹᱰᱭᱟᱹ ᱠᱚ ᱢᱮᱱᱟᱜ ᱜᱮᱭᱟ ᱟᱫᱚ ᱜᱟᱹᱰᱭᱟᱹ ᱨᱮᱦᱚᱸ ᱫᱟᱜ ᱛᱟᱦᱮᱱᱟ ᱛᱚᱵᱮ ᱛᱚ ᱟᱨ ᱥᱚᱰᱚᱜ ᱜᱟᱰᱟ ᱠᱚ ᱢᱮᱱᱟᱜ ᱜᱮᱭᱟ ᱠᱟᱹᱴᱤᱡ ᱢᱟᱹᱴᱤᱡ ᱟᱫᱚ ᱚᱱᱟ ᱨᱮᱦᱚᱸ ᱚᱱᱠᱟ ᱜᱮ ᱨᱚᱦᱚᱲ ᱧᱚᱜ ᱜᱮ ᱛᱟᱦᱮᱱᱟ ᱫᱟᱜ ᱵᱟᱝ ᱫᱟᱜ ᱞᱮᱠᱷᱟᱡ ᱫᱚ ᱚᱱᱟ ᱨᱮᱦᱚᱸ ᱫᱟᱜ ᱵᱟᱝ
ᱫᱚ ᱱᱮᱛᱟᱨ ᱫᱚ ᱵᱟᱹᱫᱽ ᱠᱩᱧ ᱠᱚ ᱢᱮᱱᱟᱜ ᱜᱮᱭᱟ ᱦᱟᱸᱜ ᱱᱚᱣᱟ ᱥᱚᱨᱠᱟᱨ ᱦᱚᱛᱮᱛᱮ ᱵᱮᱱᱟᱣ ᱵᱟᱲᱟ ᱦᱩᱭ ᱠᱟᱱᱟ ᱵᱟᱹᱫᱽ ᱠᱩᱧ ᱾ ᱟᱫᱚ ᱚᱱᱟ ᱨᱮᱦᱚᱸ ᱢᱟᱱᱮ ᱦᱩᱲᱩ ᱪᱟᱥ ᱫᱚ ᱵᱟᱝ ᱜᱟᱱᱚᱜ-ᱟ ᱚᱱᱟ ᱛᱮᱫᱚ ᱾ ᱚᱱᱟ ᱛᱤᱱᱟᱹᱜ ᱮᱢ ᱨᱟᱠᱟᱵ ᱫᱟᱲᱮᱭᱟᱜ-ᱟ ᱚᱱᱟ ᱢᱤᱥᱤᱱ ᱛᱮᱫᱚ ᱥᱮ ᱵᱟᱝ?
ᱦᱳᱭ᱾
ᱟᱫᱚ ᱚᱱᱟ ᱫᱚ ᱢᱟᱱᱮ ᱠᱟᱹᱴᱤᱡ ᱢᱟᱴᱤᱡ ᱪᱟᱥ ᱡᱟᱦᱟᱸᱱᱟᱜ ᱡᱚᱠᱷᱚᱱ ᱚᱱᱟ ᱦᱳᱲᱳ ᱠᱚ ᱨᱟᱠᱟᱵ ᱵᱟᱲᱟᱛᱮᱫ ᱛᱩᱲᱤ ᱠᱩ ᱪᱟᱥ ᱦᱩᱭᱩᱜᱼᱟ᱾ ᱛᱚ ᱩᱱ ᱡᱚᱠᱷᱚᱱ ᱚᱱᱟ ᱵᱟᱹᱫᱽ ᱠᱩᱧ ᱠᱷᱚᱡ ᱫᱚ ᱚᱱᱟ ᱠᱷᱚᱰᱚ ᱢᱤᱥᱤᱱ ᱛᱮ ᱱᱚᱝᱠᱟ ᱨᱟᱠᱟᱵ ᱦᱩᱭᱩᱜᱼᱟ ᱦᱟᱸᱜ᱾
ᱦᱮᱸ ᱩᱱ ᱡᱚᱠᱷᱚᱱ ᱫᱚ ᱴᱷᱤᱠᱟᱹᱱ ᱜᱮᱭᱟ ᱩᱱ ᱫᱚ ᱠᱷᱟᱱ ᱪᱮᱫ ᱠᱳ ᱫᱟᱜ ᱫᱚ ᱵᱟᱝ ᱞᱟᱹᱠᱛᱤᱭᱟ ᱩᱱᱟᱹᱜ ᱫᱚ ᱦᱳᱲᱳ ᱨᱮᱫᱚ ᱢᱟᱥ ᱞᱟ ᱛᱤ ᱜᱮ ᱦᱳᱲᱳ ᱢᱟᱱᱮ ᱞᱮᱭᱟ ᱫᱟᱜ ᱪᱷᱟᱲᱟ ᱫᱚ ᱱᱚᱣᱟ ᱫᱚ ᱵᱟᱝ ᱵᱟᱧᱪᱟᱜᱼᱟ ᱥᱮ ᱱᱚᱣᱟ ᱫᱚ
ᱚᱱᱠᱟᱱ ᱯᱩᱨᱟᱹ ᱴᱚᱢᱵᱚᱞ ᱴᱚᱢᱢᱚᱞ ᱚᱱᱠᱟ ᱫᱟᱜ ᱛᱟᱦᱮᱱ ᱫᱚᱨᱠᱟᱨ ᱠᱟᱱᱟ ᱱᱟᱦᱟᱜ
ᱦᱳᱲᱳ ᱢᱮᱫᱴᱟᱝ ᱦᱩᱭᱩᱜ ᱠᱟᱱᱟ ᱢᱮᱫᱴᱟᱝ ᱚᱱᱟ ᱦᱩᱭᱩᱜ ᱠᱟᱱᱟ ᱢᱤᱫᱴᱟᱝ
ᱨᱩᱣᱟᱹ ᱦᱟᱹᱥᱩ ᱠᱚ ᱡᱟᱦᱟᱸᱱᱟᱜ ᱚᱱᱠᱟ ᱥᱤᱨᱡᱟᱣ ᱟᱠᱟᱫ ᱵᱮᱱᱟ ᱥᱮ ᱮᱱᱛᱮᱫ ᱱᱚᱜ ᱦᱚᱭ ᱦᱤᱸᱥᱤᱫ ᱵᱚᱫᱚᱞᱚᱜ ᱠᱟᱱᱟ ᱱᱚᱭ ᱱᱚᱝᱠᱟ᱾ ᱠᱷᱩᱜ ᱢᱟᱸᱫᱟ ᱛᱟᱦᱮᱱ ᱜᱮᱭᱟ ᱦᱟᱱᱤᱡ ᱠᱷᱩᱜ ᱢᱟᱸᱫᱟ ᱠᱚ ᱧᱟᱢ ᱟᱠᱟᱫ ᱵᱮᱱᱟ ᱥᱮ ᱪᱮᱫ ᱦᱟᱸᱜ?
ᱦᱳᱭ ᱦᱳᱭ ᱦᱳᱭ ᱠᱷᱩᱜ ᱢᱟᱸᱫᱟ ᱧᱟᱢ ᱟᱠᱟᱫ ᱞᱤᱧᱟᱹ᱾ ᱢᱟᱱᱮ ᱡᱚᱠᱷᱚᱢ ᱞᱮᱱ ᱜᱮᱭᱟᱞᱤᱧ ᱛᱟᱫᱚ ᱱᱚᱜᱼᱚᱭ ᱵᱮᱥ ᱨᱩᱣᱟᱹᱲ ᱠᱟᱱᱟᱞᱤᱧ ᱚᱱᱟᱜᱮ ᱮᱠᱷᱟᱱ ᱵᱮᱥ ᱛᱮᱜᱮ ᱟᱹᱨᱤ ᱠᱷᱟᱱ ᱵᱮᱥᱚᱜᱼᱟᱹᱞᱤᱧ
ᱛᱟᱨ ᱢᱚᱫᱽᱫᱷᱮ ᱫᱚ ᱡᱚᱢ ᱵᱟᱲᱟ ᱛᱮᱞᱮ ᱞᱟᱹᱭ ᱫᱟᱞᱤᱧ ᱪᱮᱫ ᱮᱢ ᱪᱤᱠᱟᱹ ᱠᱮᱭᱟ ᱟᱹᱞᱤᱧ ᱦᱚᱸ ᱴᱤ ᱜᱟᱞᱢᱟᱨᱟᱣ ᱞᱮᱱᱜᱮ ᱜᱚᱝᱠᱮ ᱠᱚ ᱥᱚᱝᱜᱮ
ᱦᱟᱸᱻᱦᱩᱸ
ᱚᱻ
ᱟᱪᱪᱷᱟ ᱢᱚᱡᱽ ᱜᱮ ᱦᱟᱸᱜ ᱱᱚᱝᱠᱟ ᱡᱮᱞᱮᱠᱟ ᱠᱚ ᱞᱟᱹᱭᱟ ᱵᱚᱞᱮ ᱾ ᱠᱷᱩᱜ ᱢᱟᱸᱫᱟ ᱨᱮᱫᱚ ᱢᱟᱱᱮ ᱞᱚᱞᱚ ᱡᱤᱱᱤᱥ ᱜᱮ ᱡᱚᱢ ᱫᱚᱨᱠᱟᱨ ᱡᱮ ᱢᱟᱱᱮ ᱪᱟ ᱞᱮᱠᱟ ᱦᱚᱢ ᱪᱟ ᱞᱮ ᱠᱷᱟᱡ ᱡᱮᱞᱮᱠᱟ ᱱᱚᱣᱟ ᱟᱫᱷᱮ ᱥᱮ ᱚᱱᱟ ᱚᱫᱨᱮᱠ ᱠᱚ ᱢᱮᱱᱮᱫ ᱚᱱᱮ ᱚᱱᱟ ᱢᱮᱥᱟᱞ ᱠᱟ ᱛᱮ ᱟᱨᱦᱚᱸ ᱜᱳᱞᱢᱟᱹᱨᱤᱪ ᱚᱠᱟ ᱫᱚ ᱦᱮᱸᱫᱮ ᱜᱮ ᱚᱱᱟ ᱜᱳᱞᱟᱱᱰ ᱜᱳ ᱛᱟᱦᱮᱱ ᱚᱱᱮ ᱚᱱᱟ ᱦᱚᱸ ᱢᱮᱥᱟᱞ ᱠᱟᱛᱮᱫ ᱟᱨᱚ ᱨᱟᱹᱥᱩᱱ ᱚᱱᱮ ᱚᱱᱟ ᱡᱩᱫᱤ ᱚᱱᱟ ᱯᱮᱭᱟ ᱯᱮᱭᱟ ᱢᱮᱥᱟᱞ ᱠᱟᱛᱮᱫ ᱟᱨ ᱟᱫᱚᱢ ᱠᱚ ᱫᱚ ᱱᱚᱣᱟ ᱥᱟᱥᱟᱝ ᱦᱚᱸᱠᱚ ᱢᱮᱥᱟᱞᱟ ᱚᱱᱟᱨᱮ, ᱟᱫᱚ ᱚᱱᱟ ᱯᱩᱱ ᱯᱩᱱ ᱡᱤᱱᱤᱥ ᱢᱮᱥᱟᱞ ᱠᱟᱛᱮᱫ ᱚᱱᱟ ᱠᱟ ᱜᱟᱲᱦᱟ ᱞᱮᱠᱟ ᱥᱮ ᱚᱱᱟ ᱪᱟ ᱞᱮᱠᱟ ᱵᱮᱱᱟᱜᱼᱟ ᱾ ᱦᱳᱭ ᱚᱱᱟ ᱧᱩ ᱠᱟᱛᱮᱜ ᱦᱚᱸ ᱱᱚᱣᱟ ᱠᱷᱩᱜ ᱢᱟᱸᱫᱟ ᱠᱚ ᱪᱟᱵᱟᱜ ᱜᱮᱭᱟ, ᱟᱫᱚ ᱱᱚᱜᱼᱚ ᱱᱤᱭᱟᱹ ᱠᱚ ᱧᱩ ᱞᱟᱜᱟᱣᱵᱮᱱ ᱦᱟᱸᱜ
ᱟᱪᱪᱷᱟ ᱪᱷᱟ ᱟᱹᱞᱤᱧ ᱫᱚ ᱦᱟᱜ ᱠᱷᱟᱱ ᱪᱟ ᱤᱭᱟᱹ ᱟᱫᱟ ᱛᱮᱜᱮ ᱵᱤᱥᱤ ᱤᱭᱟᱹ ᱦᱩᱭ ᱠᱟᱱᱟ ᱛᱚ ᱮ ᱟᱫᱟ ᱵᱟᱫ ᱠᱟᱛᱮᱫ ᱮᱴᱟᱜᱟᱜ ᱫᱚ ᱠᱷᱟᱱ ᱵᱟᱝᱞᱤᱧ ᱴᱨᱟᱭ ᱠᱟᱜᱼᱟ ᱾
ᱟᱪᱪᱷᱟ ᱟᱪᱪᱷᱟ ᱾
ᱟᱪᱪᱷᱟ ᱡᱮᱦᱮᱛᱩ ᱡᱩᱫᱤᱵᱤ ᱡᱚᱠᱷᱚᱱ ᱵᱤᱱ ᱞᱟᱹᱭ ᱠᱮᱜᱼᱟ ᱛᱟᱦᱚᱞᱮ ᱧᱮᱞ ᱦᱩᱭᱩᱜᱼᱟ ᱛᱟᱦᱚᱞᱮ ᱾
ᱦᱮᱸ ᱚᱱᱟ ᱧᱮᱞ ᱞᱟᱜᱟᱭ ᱵᱮᱱ ᱦᱟᱸᱜ ᱟᱨ ᱥᱟᱶᱛᱮ ᱛᱩᱞᱥᱤ ᱥᱮ ᱛᱩ-ᱛᱩᱨᱥᱤ ᱥᱟᱠᱟᱢ ᱠᱚ ᱢᱮᱱᱟᱜ ᱠᱷᱟᱡ ᱚᱱᱟ ᱦᱚᱸᱵᱮᱱ ᱢᱮᱥᱟᱞᱟᱜ ᱠᱷᱟᱡ ᱟᱨᱦᱚᱸ ᱟᱹᱰᱤ ᱱᱟᱯᱟᱭ ᱾
ᱦᱳᱭ ᱦᱳᱭ ᱾
ᱛᱚ ᱚᱱᱟ ᱫᱚ ᱦᱟᱸᱜ ᱧᱤᱛᱚᱜ ᱜᱤᱛᱤᱡ ᱥᱚᱸᱜᱮ ᱜᱤᱛᱤᱡ ᱚᱠᱛᱮ ᱾ ᱵᱮᱱ ᱧᱩ ᱞᱮᱠᱷᱟᱡ ᱟᱨ ᱥᱮᱛᱟᱜ ᱥᱮᱛᱟᱜ ᱱᱚᱝᱠᱟ ᱵᱮᱱ ᱧᱩ ᱞᱮᱠᱷᱟᱡ ᱟᱹᱰᱤ ᱱᱟ